ᱦᱮᱞᱚ,
ᱦᱮᱞᱳ, ᱦᱮᱞᱳ,
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱮᱸ, ᱪᱮᱜ ᱠᱚᱢ ᱪᱤᱠᱟᱹᱭᱫᱟ?
ᱪᱮᱜ ᱦᱚᱸ ᱵᱟᱝ ᱦᱚᱸᱜ-ᱚᱭ ᱛᱚ ᱡᱚᱢ ᱵᱟᱲᱟ ᱠᱟᱛᱮᱜ ᱵᱟᱭᱨᱮ ᱥᱮᱫ ᱩᱸᱰᱩᱠ ᱦᱩᱭ ᱠᱟᱱᱟ᱾
ᱦᱚᱸ ᱦᱮᱸ ᱛᱚ᱾
ᱟᱢ ᱜᱮ?
ᱤᱧ ᱦᱚᱸ ᱡᱚᱢ ᱵᱟᱲᱟ ᱠᱟᱛᱮ ᱦᱚᱸᱜ-ᱚᱭ ᱫᱩᱲᱩᱵ ᱵᱟᱲᱟ ᱠᱟᱹᱱᱤᱧ ᱚᱱᱛᱮ᱾
ᱟᱪᱪᱷᱟ᱾
ᱦᱩᱸ,
ᱛᱟᱯᱚᱨᱮ ᱱᱟᱯᱟᱭ ᱜᱮ ᱢᱮᱱᱟᱜ ᱢᱮᱭᱟ?
ᱦᱮᱸ ᱱᱟᱯᱟᱭ ᱜᱮ ᱢᱤᱱᱟᱹᱧᱟ, ᱟᱢ ᱪᱮᱜᱠᱟ ᱢᱮᱱᱟᱜ ᱢᱮᱭᱟ? ᱦᱮᱞᱳ, ᱦᱮᱞᱳ, ᱞᱟᱹᱭᱫᱟᱹᱧ ᱟᱢ ᱪᱮᱜᱠᱟ ᱢᱮᱱᱟᱢᱟ?
ᱤᱧ ᱦᱚᱸ ᱢᱚᱡᱽ ᱵᱮᱥ ᱜᱮ ᱢᱤᱱᱟᱹᱧᱟ, ᱛᱟᱯᱚᱨ ᱚᱲᱟᱜ ᱠᱚᱨᱮ
ᱦᱩᱸ?
ᱦᱟᱸ? ᱚᱲᱟᱜ ᱠᱚᱨᱮ ᱡᱚᱛᱚ ᱱᱟᱯᱟᱭ ᱜᱮ ᱢᱮᱱᱟᱜ ᱠᱚᱣᱟ?
ᱦᱮᱸ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ ᱱᱤᱭᱟᱹ ᱜᱟᱹᱲᱤᱜ ᱫᱚ᱾ ᱟᱯᱮ ᱚᱲᱟᱜ ᱠᱚᱨᱮ ᱫᱚ?
ᱦᱮᱸ ᱟᱞᱮ ᱚᱲᱟᱜ ᱠᱚᱨᱮ ᱦᱚᱸ ᱱᱟᱯᱟᱭ ᱜᱮ᱾
ᱦᱮᱸ ᱛᱚ᱾ ᱟᱨ ᱛᱟᱦᱚᱞᱮ ᱨᱚᱦᱚᱭ ᱠᱚᱫᱚ ᱛᱤᱱᱟᱹᱜ ᱦᱟᱨᱤᱜ ᱯᱮ ᱞᱟᱦᱟ ᱠᱮᱫᱟ?
ᱨᱚᱦᱚᱭ ᱠᱚᱫᱚ ᱵᱟᱹᱭᱦᱟᱹᱲ ᱴᱩᱠᱩ ᱞᱮ ᱨᱚᱦᱚᱭ ᱠᱟᱜ-ᱟ ᱵᱟᱹᱫᱽ ᱫᱚ ᱟᱣᱨᱤ᱾ ᱟᱣᱨᱤᱞᱮ ᱨᱚᱦᱚᱭᱟ᱾
ᱦᱮᱸ ᱛᱚ᱾
ᱚᱱᱠᱟ ᱜᱮ,
ᱟᱯᱮ? ᱫᱟᱜᱽ ᱛᱤᱦᱤᱧ ᱢᱟ ᱫᱟᱜᱽ ᱠᱮᱜ ᱜᱮᱭᱟᱭ᱾ ᱚᱱᱛᱮ?
ᱫᱟᱭᱮᱜ ᱠᱮᱫᱟᱭ ᱛᱚ ᱚᱝᱠᱟ ᱫᱚ ᱵᱟᱝ ᱩᱱᱟᱹᱜ ᱜᱮ,
ᱦᱳᱭ ᱤᱱᱠᱟᱹ ᱫᱚ ᱱᱚᱛᱮ ᱦᱚᱸ ᱤᱱᱠᱟᱹ ᱫᱚ ᱵᱟᱝ ᱵᱟᱹᱫᱽ ᱠᱚᱨᱮ ᱩᱸᱜ ᱫᱟᱜᱽ ᱜᱮ ᱵᱟᱝ ᱫᱟᱜᱽ ᱠᱟᱱᱟ᱾
ᱚᱸ ᱱᱚᱣᱟ ᱠᱚᱨᱮ ᱦᱚᱸ ᱚᱝᱠᱟ ᱜᱮ ᱟᱞᱮ ᱦᱚᱸ ᱚᱱᱮ ᱵᱟᱹᱭᱦᱟᱹᱲ ᱠᱚᱜᱮ ᱨᱚᱦᱚᱭ ᱠᱟᱫᱟ ᱞᱮ, ᱟᱫᱚ ᱵᱟᱹᱫᱽ ᱠᱚᱜᱮ ᱫᱚ ᱦᱟᱯᱮ ᱦᱟᱸᱜ ᱟᱣᱨᱤᱭᱟᱜᱼᱟ᱾
ᱟᱪᱪᱷᱟ ᱟᱪᱪᱷᱟ ᱟᱞᱮ ᱦᱚᱸ᱾
ᱦᱩᱸ ᱩᱸ,
ᱵᱟᱹᱫᱽ ᱠᱚᱫᱚ, ᱮᱠᱷᱚᱱ ᱫᱚ ᱫᱟᱜ ᱪᱚᱝ ᱵᱟᱝ ᱪᱚᱝ ᱵᱟᱭ ᱡᱳᱨ ᱧᱚᱜ ᱵᱟᱭ ᱫᱟᱜ ᱞᱮᱠᱷᱟᱱ ᱫᱚ ᱵᱟ ᱾
ᱦᱳᱭ ᱾ ᱛᱚ ᱱᱚᱜ-ᱚᱭ ᱫᱟᱜ ᱫᱚᱭ ᱫᱟᱜ ᱮᱫᱟ ᱠᱤᱱᱛᱩ ᱠᱟᱹᱴᱤᱡ ᱠᱟᱹᱴᱤᱡ ᱥᱟᱨᱟᱫᱤᱱ ᱾
ᱦᱳᱭ ᱾ ᱢᱮᱱᱫᱟᱹᱧ ᱟᱯᱮ ᱟᱯᱮ ᱥᱮᱫ ᱥᱮᱨᱢᱟ ᱫᱟᱜ ᱵᱷᱚᱨᱥᱟ ᱜᱮᱥᱮ ᱵᱟᱝ ᱪᱟᱥ ᱫᱚ?
ᱥᱮᱨᱢᱟ ᱫᱟᱜ
ᱦᱚᱢ
ᱠᱮᱱᱮᱞ ᱫᱟᱜ ᱠᱚ ᱥᱮ ᱜᱮ ᱥᱟᱵᱢᱟᱨᱥᱟᱞ ᱠᱚ ᱢᱮᱱᱟᱜ ᱜᱮᱭᱟ?
ᱦᱩᱸᱢ ᱥᱟᱵᱢᱟᱨᱥᱟᱞ ᱠᱚᱫᱚ ᱵᱟᱝ ᱟᱫᱚ ᱚᱱᱟ
ᱦᱩᱸ ᱾
ᱟᱯᱮ ᱥᱮᱫ ᱫᱚ?
ᱟᱞᱮ ᱥᱮᱫ ᱫᱚ ᱦᱩᱭᱩᱜ ᱥᱮᱨᱢᱟ ᱫᱟᱜ ᱪᱷᱟᱲᱟ ᱪᱟᱥ ᱠᱚᱫᱚ ᱵᱟᱝ ᱦᱩᱭᱩᱜ ᱜᱮᱭᱟ ᱾ ᱪᱮᱫ ᱦᱚᱸ ᱠᱮᱱᱮᱞ ᱠᱚ ᱪᱮᱫ ᱜᱮ ᱚᱱᱟ ᱠᱚᱫᱚ ᱵᱟᱝ ᱾ ᱦᱮᱸ?
ᱫᱤᱱ ᱛᱟᱦᱚᱞᱮ ᱥᱤᱛᱩᱝ ᱫᱤᱱ ᱫᱚ ᱪᱟᱥ ᱠᱚᱫᱚ ᱵᱟᱝ ᱦᱩᱭᱩᱜ ᱜᱮᱭᱟ?
ᱥᱤᱛᱩᱝ ᱫᱤᱱ ᱫᱚ ᱪᱟᱥ ᱠᱚᱫᱚ ᱦᱩᱭ ᱫᱚ ᱦᱩᱭᱩᱜ ᱜᱮᱭᱟ ᱤᱱᱠᱟᱹ ᱢᱤᱫᱴᱟᱝ ᱵᱚᱲᱚ ᱵᱟᱸᱫᱷ ᱢᱮᱱᱟᱜᱼᱟ, ᱚᱱᱟ ᱵᱟᱸᱫ ᱞᱟᱛᱟᱨ ᱠᱚᱜᱮ ᱦᱩᱭᱩᱜ ᱜᱮᱭᱟ ᱾
ᱚ ᱦᱮᱸ ᱛᱚ ᱾
ᱟᱨ ᱩᱱᱟᱹᱜ ᱠᱷᱩᱵ ᱮᱠᱴᱟ ᱫᱚ ᱵᱟᱝ ᱦᱳᱭᱳᱜ ᱜᱮᱭᱟ ᱾
ᱠᱚᱫᱚ ᱦᱩᱭᱩᱜᱼᱟ ᱚᱱᱠᱟ ᱛᱟᱦᱮᱱᱟᱜ ᱵᱟᱸᱫᱽ ᱠᱚ ᱢᱮᱱᱟᱜᱼᱟ ᱟᱨ ᱚᱱᱠᱟ ᱢᱤᱱᱤ ᱠᱚᱦᱚᱸ ᱢᱮᱱᱟᱜᱼᱟ ᱾
ᱟᱪ ᱟᱪᱪᱷᱟ ᱾ ᱛᱟᱦᱞᱮ ᱟᱯᱮ ᱫᱚ ᱥᱮᱨᱢᱟ ᱵᱟᱭ ᱫᱟᱜ ᱨᱮᱦᱚᱸ ᱪᱟᱥ ᱫᱚ ᱦᱩᱭᱩᱜ ᱛᱟᱯᱮ ᱜᱮᱭᱟ ᱵᱟᱝ?
ᱦᱮᱸ ᱦᱳᱭ ᱫᱚ ᱦᱳᱭᱳᱜᱼᱟ ᱚᱱᱠᱟ
ᱟᱪᱪᱷᱟ ᱾ ᱟᱞᱮ ᱫᱚ ᱥᱮᱨᱢᱟ ᱫᱟᱜ ᱵᱷᱚᱨᱥᱟ ᱜᱮ ᱾
ᱚ ᱦᱮᱸᱛᱚ ᱾
ᱵᱟᱭ ᱫᱟᱜ ᱞᱮᱠᱷᱟᱱ ᱫᱚ ᱪᱟᱥ ᱫᱚ ᱵᱟᱝ ᱦᱩᱭᱩᱜᱼᱟ ᱟᱞᱮ ᱥᱮᱱ ᱫᱚ ᱾ ᱤᱭᱟᱹ ᱛᱟᱦᱚᱞᱮ ᱵᱟᱝ ᱯᱮ ᱨᱚᱦᱚᱭ ᱠᱟᱫᱟ?
ᱛᱚ ᱞᱟᱹᱭ ᱫᱤᱧ ᱴᱷᱟᱶ ᱠᱚᱫᱚ
ᱚᱞᱚᱜ ᱯᱟᱲᱦᱟᱣ ᱠᱚᱫᱚ ᱱᱤᱛᱚᱜ ᱫᱚ ᱵᱟᱝ ᱦᱮᱡ ᱠᱟᱱᱟ ᱚᱯᱟᱛᱚᱛᱚ ᱾ ᱵᱟᱹᱜᱤ ᱦᱩᱭᱠᱟᱱᱟ ᱾ ᱟᱢ ᱜᱮ?
ᱦᱮᱸ?
ᱪᱮᱫ?
ᱥᱮ ᱟᱢ ᱜᱮ? ᱟᱢ ᱚᱞᱚᱜ ᱯᱟᱲᱦᱟᱣ, ᱦᱩᱭᱩᱜ ᱠᱟᱱᱟ ᱵᱟᱝ ᱾
ᱦᱮᱸ᱾
ᱦᱮᱸ ᱟᱪᱪᱷᱟ᱾ ᱚᱞᱚᱜ ᱯᱟᱲᱦᱟᱣ ᱞᱮᱠᱷᱟᱱ ᱢᱟ ᱵᱮᱥ ᱜᱮ᱾ ᱚᱞᱚᱜ ᱯᱟᱲᱦᱟᱣ ᱞᱮᱠᱷᱟᱱ ᱢᱟ ᱵᱮᱥ᱾
ᱦᱮᱸ ᱚᱞᱚᱜ ᱯᱟᱲᱦᱟᱣ ᱫᱚ
ᱟᱪᱪᱷᱟ᱾
ᱟᱨ ᱪᱮᱫ ᱮᱢ ᱯᱟᱲᱦᱟᱜ-ᱟ ᱵᱟᱝ ᱠᱟᱛᱮ ᱦᱚᱸ᱾
ᱦᱳᱭ ᱦᱳᱭ, ᱤᱱᱠᱮᱱ ᱦᱚᱲ ᱦᱚ ᱤᱱᱠᱟ. ᱾ ᱚᱞᱚᱜ ᱯᱟᱲᱦᱟᱣ ᱠᱚᱫᱚ ᱵᱟᱹᱜᱤ ᱦᱩᱭ ᱟᱠᱟᱱᱟ ᱤᱱᱠᱟᱹ ᱠᱷᱩᱵ ᱮᱠᱴᱟ ᱚᱲᱟᱜ ᱠᱷᱚᱱᱟᱜ ᱥᱟᱯᱚᱴ ᱵᱟᱝ ᱧᱟᱢᱚᱜ ᱠᱟᱱᱟ᱾
ᱛᱟᱦᱚᱸᱞᱮ᱾ ᱫᱟᱠᱟ ᱠᱚ ᱫᱚ ᱦᱳᱭ ᱠᱟᱱ ᱛᱟᱢᱟ ᱵᱟᱝ᱾
ᱦᱳᱭ ᱡᱚᱢ ᱵᱟᱲᱟ ᱠᱚᱫᱚ ᱦᱳᱭ ᱠᱟᱱ ᱜᱮᱭᱟ᱾ ᱡᱚᱢ ᱵᱟᱲᱟ ᱠᱟᱛᱮᱫ ᱤᱧᱠᱟ. ᱯᱷᱟᱠᱟ ᱥᱮᱫ ᱤᱧ ᱳᱰᱩᱠ ᱠᱟᱱᱟ᱾
ᱦᱮᱸ ᱛᱚ᱾
ᱫᱚᱢᱮ ᱨᱚᱴᱮ ᱜᱮᱠᱚ ᱨᱟᱜ-ᱮ ᱜᱮᱭᱟ ᱟᱡᱚᱢᱚᱜ ᱜᱮ
ᱟᱡᱚᱢᱚᱜ ᱠᱟᱱᱟ ᱠᱟᱹᱴᱤᱡ ᱠᱟᱹᱴᱤᱡ᱾
ᱟᱪᱪᱷᱟ, ᱱᱟᱜ ᱠᱷᱟᱱ ᱫᱟᱜ ᱫᱚ ᱵᱟᱭ ᱫᱟᱜ ᱮᱫᱟ ᱚᱱᱠᱟ ᱞᱮᱠᱟ᱾ ᱢᱮ-ᱢᱮᱱᱟᱠᱚ ᱥᱮ ᱨᱚᱴᱮ ᱠᱚ ᱨᱟᱜ ᱞᱮᱠᱷᱟᱱ ᱫᱟᱜᱟᱭ᱾ ᱦᱮᱸ ᱠᱤᱱᱛᱩ ᱫᱟᱜ ᱜᱮ ᱵᱟᱭ ᱫᱟᱜ ᱮᱫᱟ ᱦᱳᱭ᱾ ᱦᱳᱭ᱾ ᱵᱟᱹᱫᱽ ᱠᱚ ᱫᱟᱜ ᱞᱮᱠᱷᱟᱱ ᱱᱤᱝᱠᱟᱹ ᱦᱚᱲᱟᱜ ᱡᱚᱛᱚ ᱵᱟᱹᱫᱽ ᱨᱮᱜᱮ ᱡᱟᱭᱜᱟ ᱦᱟᱥᱟ ᱡᱟᱭᱜᱟ ᱫᱚ᱾ ᱵᱟᱹᱭᱦᱟᱹᱲ ᱨᱮ ᱠᱷᱩᱵᱮᱭ ᱠᱚᱢ᱾
ᱦᱮᱸᱜ-ᱮ᱾
ᱵᱟᱭ ᱫᱟᱜ ᱞᱮᱠᱷᱟᱱ ᱪᱟᱥ ᱵᱟᱹᱭᱦᱟᱹᱲ ᱫᱚ ᱡᱚᱴ ᱴᱩᱠᱩ ᱢᱮᱱᱟᱜ-ᱟ ᱚᱱᱟ ᱠᱚᱫᱚ ᱢᱟ ᱨᱚᱦᱚᱭ ᱦᱩᱭ ᱟᱠᱟᱱ ᱜᱮᱭᱟ᱾ ᱟᱫᱚ ᱵᱟᱹᱫᱽ ᱜᱮ ᱵᱟᱹᱠᱤ ᱢᱮᱱᱟᱜ-ᱟ ᱫᱟᱜ ᱠᱷᱟᱱ ᱫᱚ ᱨᱚᱦᱚᱭ ᱦᱩᱭᱩᱜ ᱜᱮᱭᱟ᱾
ᱦᱮᱸ ᱛᱚ᱾ ᱫᱟᱜ ᱫᱚᱭ ᱫᱟᱜ-ᱟ ᱦᱟᱸᱜ᱾ ᱚᱠᱟ ᱚᱠᱟ ᱡᱟᱭᱜᱟ ᱠᱚᱨᱮ ᱫᱚᱭ ᱫᱟᱜ ᱮᱫᱟ ᱫᱚᱢᱮ ᱜᱮ, ᱟᱨ ᱚᱠᱟ ᱚᱠᱟ ᱡᱟᱭᱜᱟ ᱠᱚᱨᱮ ᱫᱚ ᱚᱱᱮ ᱚᱱᱠᱟ᱾
ᱦᱩᱸ᱾ ᱦᱮᱞᱳ᱾
ᱚᱠᱟ ᱡᱟᱭᱜᱟ ᱚᱱᱠᱟ ᱫᱚ ᱵᱟᱭ ᱫᱟᱜ ᱮᱫ ᱠᱷᱟᱱ ᱵᱟᱝ ᱜᱮ ᱫᱟᱜ-ᱮ ᱫᱟ᱾
ᱢᱮᱱᱫᱟᱹᱧ ᱟᱯᱮ ᱢᱟ, ᱢᱤᱱ ᱫᱟᱜ ᱯᱮ ᱧᱟᱢ ᱜᱮᱭᱟ ᱥᱮ᱾
ᱵᱮᱥᱛᱮ ᱨᱚᱲ ᱵᱟᱝ ᱟᱡᱚᱢᱚᱜ ᱠᱟᱱ ᱛᱟᱢᱟ, ᱴᱟᱣᱟᱨ ᱰᱤᱥᱴᱟᱵᱮᱫ ᱛᱟᱢᱟ ᱠᱟᱴᱟᱣ ᱠᱟᱴᱟᱣ ᱟᱡᱚᱢᱚᱜ ᱠᱟᱱᱟ᱾
ᱦᱮᱞᱳ᱾
ᱦᱮᱞᱳ ᱦᱮᱸ ᱢᱮᱱᱫᱟᱹᱧ ᱵᱮᱥ ᱦᱮᱸ ᱱᱤᱛᱚᱜ ᱟᱡᱚᱢᱚᱜ ᱠᱟᱱᱟ᱾
ᱦᱮᱸ ᱟᱡᱚᱢ
ᱯᱟᱸᱡᱮ ᱢᱚᱫᱽᱫᱷᱮ ᱰᱤᱥᱴᱟᱵᱽ ᱮᱫ ᱛᱟᱢᱟ᱾
ᱵᱟᱨ ᱫᱷᱣ ᱨᱚᱦᱚᱭ ᱫᱚ ᱦᱳᱭᱳᱜᱼᱟ᱾
ᱦᱮᱞᱳ᱾
ᱦᱮᱸ᱾
ᱦᱮᱸ ᱵᱮᱥᱛᱮ ᱵᱟᱝ ᱤᱧ ᱟᱸᱡᱚᱢ ᱮᱫᱟ ᱢᱟᱡᱷᱮ ᱢᱟᱡᱷᱮ ᱢᱟᱡᱷᱮ
ᱦᱮᱞᱳ᱾
ᱦᱮᱸ ᱦᱮᱞᱳ᱾
ᱵᱟᱢ ᱟᱸᱡᱚᱢ ᱮᱫᱟ?
ᱟᱨᱮ ᱢᱟᱡᱷᱮ ᱢᱚᱫᱽᱫᱷᱮ ᱠᱟᱴᱟᱣ ᱠᱟᱴᱟᱣ ᱟᱸᱡᱚᱢᱚᱜ ᱠᱟᱱᱟ᱾
ᱦᱮᱞᱳ᱾
ᱦᱮᱞᱳ᱾
ᱦᱮᱞᱳ᱾
ᱵᱟᱢ ᱟᱸᱡᱚᱢ ᱫᱟ?
ᱦᱮᱞᱳ᱾
ᱦᱮᱸ᱾
ᱦᱮᱞᱳ᱾
ᱦᱮᱞᱳ᱾ ᱦᱮᱞᱳ᱾ ᱦᱮᱞᱳ᱾ ᱞᱟᱹᱭᱫᱟᱹᱧ ᱵᱟᱢ ᱟᱸᱡᱚᱢ ᱫᱟ?
ᱦᱮᱞᱳ᱾
ᱦᱮᱞᱳ᱾ ᱦᱮᱞᱳ᱾
ᱦᱮᱞᱳ᱾
ᱵᱟᱢ ᱟᱸᱡᱚᱢ ᱫᱟ?
ᱦᱮᱞᱳ᱾
ᱦᱮᱞᱳ᱾ ᱢᱮᱱᱫᱟᱹᱧ ᱵᱟᱝ ᱟᱸᱡᱚᱢᱚᱜ ᱠᱟᱱᱟ? ᱦᱮᱞᱳ᱾
ᱵᱟᱢ ᱟᱸᱡᱚᱢ ᱫᱟ?
ᱦᱮᱞᱳ᱾
ᱦᱮᱞᱳ᱾ ᱦᱮᱞᱳ᱾ ᱦᱮᱞᱳ᱾